ᱦᱮᱞᱳ᱾ ᱦᱮᱸ ᱜᱚᱝᱠᱮ ᱡᱚᱦᱟᱨ ᱜᱮ᱾
ᱦᱮᱸ ᱡᱚᱦᱟᱨ ᱜᱮ᱾
ᱛᱟᱞᱦᱮ ᱪᱮᱜ ᱞᱮᱠᱟ ᱵᱮᱥ ᱵᱟᱲᱟ ᱜᱮ?
ᱦᱮᱸ ᱵᱮᱥ ᱜᱮ ᱢᱮᱱᱟᱜ ᱞᱮᱭᱟ ᱟᱞᱮ ᱫᱚ, ᱟᱯᱮ ᱜᱮ ᱦᱟᱸᱜ?
ᱟᱞᱮ ᱦᱚᱸ ᱢᱚᱸᱡᱽ ᱜᱮ ᱱᱟᱯᱟᱭ ᱜᱮ ᱟᱹᱰᱤ ᱵᱷᱟᱹᱞᱤ ᱜᱮ ᱢᱮᱱᱟᱜ ᱟᱠᱟᱜ ᱞᱮᱭᱟ᱾
ᱦᱩᱸ ᱱᱚᱝᱠᱟ ᱜᱮᱵᱚᱱ ᱛᱟᱦᱮᱱ ᱠᱷᱟᱡ ᱜᱮ ᱢᱚᱸᱡᱽ ᱜᱮ᱾
ᱦᱳᱭ ᱾
ᱛᱚᱵᱮ ᱵᱟᱹᱫᱽ ᱥᱮᱱᱟᱜ ᱠᱟᱹᱢᱤ ᱠᱚᱫᱚ ᱛᱤᱱᱟᱹᱜ ᱚᱲ ᱤᱭᱟᱹᱭ ᱮᱱᱟ ᱾
ᱜᱚᱝᱠᱮ
ᱵᱟᱹᱭᱦᱟᱹᱲ ᱥᱮᱱᱟᱜ ᱫᱚ ᱟᱵᱚ ᱡᱟᱦᱟᱸ ᱨᱮ ᱪᱟᱥ-ᱵᱟᱥ ᱨᱮᱱᱟᱜ ᱵᱟᱹᱭᱦᱟᱹᱲ ᱠᱚᱨᱮ ᱜᱮᱵᱚᱱ ᱫᱚ ᱯᱩᱨᱟᱹᱣ ᱟᱠᱟᱱᱟ᱾ ᱵᱟᱹᱫᱽ ᱠᱚᱨᱮ ᱢᱮᱱᱟᱜ ᱟᱠᱟᱫᱟ ᱛᱟᱞᱦᱮ ᱵᱟᱹᱫᱽ ᱠᱚᱨᱮ ᱫᱚ ᱩᱱᱟᱹᱜ ᱡᱟᱹᱥᱛᱤ ᱫᱚ ᱫᱟᱜ ᱠᱚ ᱱᱚᱝᱠᱟ ᱵᱟᱭ ᱡᱟᱹᱲᱤ ᱟᱠᱟᱜ ᱛᱮ ᱴᱩ ᱠᱚᱢ ᱧᱚᱸᱜ ᱜᱮ ᱛᱟᱵᱚᱱᱟ ᱩᱱᱟᱹᱜ ᱡᱟᱹᱥᱛᱤ ᱫᱚ ᱵᱟᱝᱮ ᱫᱟᱜ ᱟᱠᱟᱫᱟ ᱛᱟᱞᱦᱮ ᱛᱷᱚᱲᱟ ᱜᱟᱱ ᱫᱚ ᱱᱚᱝᱠᱟ ᱫᱟᱜ ᱫᱚ ᱜᱮᱭᱟ ᱦᱟᱞᱠᱟ ᱦᱟᱞᱠᱟ ᱠᱟᱹᱴᱤᱡ ᱠᱟᱹᱴᱤᱡ ᱡᱟᱦᱟᱸ ᱫᱚ ᱴᱟᱺᱰᱤ ᱠᱷᱚᱱᱟᱜ ᱟᱲᱜᱳᱣ ᱵᱟᱝ ᱟᱲᱜᱳᱣ ᱠᱟᱱᱟ ᱵᱚᱞᱮ ᱴᱟᱺᱰᱤ ᱨᱮᱜᱮ ᱚᱝᱠᱟ ᱠᱷᱮᱛ ᱤᱭᱟᱹ ᱠᱚᱨᱮ ᱵᱟᱹᱱᱩᱜ ᱠᱟᱫᱟ ᱠᱚ ᱛᱟᱞᱦᱮ ᱚᱱᱟ ᱠᱚᱨᱮ ᱫᱚ ᱠᱷᱮᱛ ᱫᱚ ᱫᱟᱜ ᱫᱚ ᱵᱟᱹᱱᱩᱜ ᱠᱟᱫᱟ ᱾
ᱟᱞᱮ ᱫᱚ ᱦᱚᱜ-ᱚᱭ ᱪᱟᱵᱟᱭ ᱮᱱᱟ ᱦᱟᱸᱜ ᱚᱱᱛᱮ ᱱᱟᱜ ᱠᱟᱹᱢᱤ ᱠᱚᱫᱚ ᱾
ᱟᱪᱪᱷᱟ ᱾
ᱛᱚᱵᱮ ᱦᱩᱞ ᱢᱟᱦᱟ ᱫᱚ ᱚᱠᱟ ᱞᱮᱠᱟ ᱯᱮ ᱢᱟᱱᱟᱣ ᱵᱟᱲᱟ ᱠᱮᱫᱟ ᱵᱮᱥ ᱵᱟᱲᱟ ᱜᱤ?
ᱟᱹᱰᱤ ᱦᱩᱞᱢᱟᱦᱟᱸ ᱵᱚᱞᱮ ᱫᱚ ᱡᱤᱱᱤᱥ ᱫᱚ ᱟᱹᱰᱤ ᱱᱟᱯᱟᱭ ᱜᱮ ᱦᱩᱭᱩᱜ ᱛᱟᱦᱮᱸᱱᱟ ᱟᱹᱰᱤ ᱥᱟᱸᱜᱤᱧ ᱥᱟᱸᱜᱤᱧ ᱠᱷᱚᱱ ᱦᱚᱲ ᱠᱚ ᱦᱤᱡᱩᱜ ᱛᱟᱦᱮᱱᱟ ᱧᱮᱧᱮᱞ ᱠᱚ ᱱᱚᱸᱰᱮ ᱫᱚ᱾
ᱟᱹᱰᱤ ᱱᱟᱯᱟᱭ ᱜᱮᱞᱮ ᱢᱟ ᱱᱟᱣ ᱛᱟᱦᱮᱸᱱᱟ ᱜᱚᱝᱠᱮ ᱟᱞᱮ ᱫᱚ ᱱᱚᱝᱠᱟᱱ ᱜᱮ ᱪᱮᱜ ᱠᱟᱞᱤᱧ ᱞᱟᱹᱭᱟ ᱱᱚᱣᱟ ᱥᱚᱨ ᱡᱮᱢᱚᱱ ᱦᱩᱭᱩᱜ ᱛᱟᱦᱮᱱᱟ ᱵᱟᱝ ᱦᱳᱭ ᱚᱝᱠᱟ ᱵᱷᱟᱵᱽ ᱚᱝᱠᱟ ᱞᱮ ᱢᱟᱱᱟᱣ
ᱦᱩᱸ ᱾ ᱢᱟᱱᱮ ᱵᱚᱪᱷᱚᱨ ᱨᱮ ᱢᱤᱫ ᱫᱚᱢ ᱜᱮᱵᱚᱱ ᱢᱟᱱ ᱟᱣᱟ ᱵᱟᱝ ᱢᱟᱱᱮ ᱛᱷᱚᱲᱟ ᱢᱚᱸᱡᱽ ᱧᱚᱸᱜ ᱛᱮ ᱢᱟᱱᱟᱣ ᱞᱮᱠᱷᱟᱡ ᱜᱮ ᱢᱟᱱᱮ ᱢᱚᱸᱡᱽᱟ ᱾ ᱟᱞᱮ ᱦᱚᱸ ᱱᱚᱛᱮ ᱨᱮᱫᱚ ᱢᱟᱱᱮ ᱢᱤᱫ ᱴᱷᱮᱜ ᱞᱮ ᱢᱟᱱᱟᱣ ᱮᱫᱟ ᱵᱟᱝ ᱞᱟᱹᱴᱩ ᱛᱮ ᱾
ᱟᱪᱪᱷᱟ ᱟᱪᱪᱷᱟ᱾
ᱟᱫᱚ ᱚᱱᱟᱛᱮ ᱢᱟᱱᱮ ᱟᱹᱰᱤ ᱢᱚᱸᱡᱽ ᱛᱮᱜᱮ ᱞᱮ ᱢᱟᱱᱟᱣᱟ ᱟᱞᱮ ᱦᱚᱸ᱾
ᱟᱪᱪᱷᱟ ᱾ ᱪᱮᱫᱟᱜ ᱥᱮ ᱟᱹᱞᱤᱧ ᱫᱚ ᱠᱟᱴᱤᱱ ᱠᱟᱹᱴᱤᱡ ᱠᱷᱚᱱ ᱜᱮᱞᱤᱧ ᱧᱮᱞ ᱟᱹᱜᱩᱭᱮᱫᱟ ᱡᱮ
ᱦᱮᱸ ᱾
ᱱᱚᱰᱮᱱᱟᱜ ᱦᱩᱞ ᱢᱟᱦᱟ ᱫᱚ ᱟᱹᱰᱤ ᱱᱟᱯᱟᱭ ᱜᱮᱞᱤᱧ ᱵᱩᱡᱷᱟᱹᱣ ᱛᱟᱦᱮᱱᱟ ᱪᱮᱫᱟᱜ ᱥᱮ ᱟᱹᱰᱤ ᱥᱟᱺᱜᱤᱧ ᱥᱟᱺᱜᱤᱧ ᱠᱷᱚᱱ ᱟᱵᱚᱨᱮᱱ ᱯᱮᱲᱟ ᱠᱚᱠᱚ ᱦᱤᱡᱩᱜ ᱛᱟᱦᱮᱱᱟ ᱧᱮᱧᱮᱞ ᱞᱟᱹᱜᱤᱫ ᱟᱹᱰᱤ ᱡᱷᱟᱞ ᱠᱷᱚᱱᱟᱜ ᱦᱤᱡᱩᱜ ᱛᱟᱦᱮᱱᱟ ᱢᱤᱫ ᱫᱚ ᱠᱚᱛᱮ
ᱪᱮᱫᱟᱜ ᱮᱱᱮᱡ ᱥᱮᱨᱮᱧ ᱠᱚ ᱦᱩᱭᱩᱜ ᱛᱟᱦᱮᱱᱟ ᱟᱹᱰᱤ ᱡᱟᱹᱥᱛᱤ ᱥᱮᱛᱟᱜ ᱛᱚᱠᱚ ᱮᱠᱫᱚᱢ ᱢᱟᱱᱮ ᱱᱚᱣᱟ ᱟᱵᱩ ᱵᱚᱠᱥ ᱱᱤᱭᱟᱹ ᱫᱚ ᱵᱟᱝ ᱮᱱᱮᱡ ᱥᱮᱨᱮᱧ ᱫᱚ ᱵᱟᱝ ᱦᱩᱭᱩᱜ ᱛᱟᱦᱮᱸ ᱛᱟᱠᱚᱣᱟ ᱡᱟᱦᱟᱸ ᱛᱤᱱᱟᱹᱜ ᱞᱤᱧ ᱱᱚᱰᱮ ᱫᱚ ᱦᱩᱞ ᱢᱟᱦᱟ ᱫᱚ ᱦᱩᱭᱩᱜ ᱛᱟᱦᱮᱱᱟ ᱚᱱᱠᱟ ᱜᱮ ᱾
ᱦᱩᱸ ᱚᱱᱟᱜᱮ ᱢᱟᱱᱮ ᱢᱚᱡᱽᱟ ᱾ ᱢᱟᱱᱮ ᱟᱞᱮ ᱦᱚᱸ ᱵᱚᱠᱥ ᱠᱚ ᱫᱚ ᱛᱟᱦᱮᱱ ᱜᱮᱭᱟ ᱢᱟᱱᱮ ᱪᱮᱫ ᱠᱚᱪᱚᱝ ᱨᱚᱲ ᱞᱟᱹᱜᱤᱫ ᱦᱚᱦᱚᱭ ᱞᱟᱹᱜᱤᱫ ᱾ ᱢᱟᱱᱮ ᱩᱱᱠᱩ ᱥᱚᱱᱢᱟᱱ ᱥᱚᱢᱚᱭ ᱨᱚᱲ ᱡᱟᱹᱨᱩᱲᱟ ᱵᱟᱝ? ᱥᱚᱱᱢᱟᱱ ᱥᱚᱢᱚᱭ ᱨᱚᱲ ᱡᱟᱹᱨᱩᱲᱟ ᱦᱟᱝ ᱾ ᱤᱱ ᱥᱚᱢᱚᱭ ᱜᱮ ᱦᱟᱸᱜ ᱞᱮ ᱤᱭᱩᱥᱟ ᱢᱟᱱᱮ ᱮᱱᱮᱡ ᱥᱮᱨᱮᱧ ᱞᱤᱹᱜᱤᱫ ᱫᱚ ᱦᱟᱸᱜ ᱵᱟᱝ ᱛᱩᱢᱫᱟᱜ ᱴᱟᱢᱟᱠ ᱨᱮᱜᱤ ᱢᱟᱱᱮ ᱚᱝᱠᱟ ᱡᱟᱜᱟ ᱡᱟᱭᱜᱟ ᱦᱩᱭᱩᱜ ᱜᱮᱭᱟ ᱦᱮᱸ ᱟᱞᱮ ᱥᱮᱫ ᱩᱥᱟᱹᱱ ᱢᱟᱱᱮ ᱵᱚᱠᱥ ᱛᱮᱠᱚ ᱮᱱᱮᱡᱚᱜᱼᱟ᱾ ᱟᱨᱦᱚ ᱧᱤᱫᱟᱹ ᱥᱮᱡ ᱢᱟᱱᱮ ᱠᱚ ᱮᱱᱮᱡᱚᱜᱼᱟ᱾ ᱚᱝᱠᱟ ᱚᱱᱟ ᱫᱚ ᱦᱟᱸᱜ ᱢᱚᱸᱡᱽ ᱵᱟᱝ ᱦᱩᱭᱩᱜ ᱠᱟᱱᱟ᱾ ᱱᱤᱭᱟᱹ ᱵᱟᱨ ᱜᱮ ᱟᱞᱮ ᱥᱩᱨ ᱨᱮ ᱫᱚ ᱵᱟᱝ ᱢᱟᱱᱮ ᱥᱟᱺᱜᱤᱧ ᱧᱚᱜ ᱜᱮ ᱯᱟᱲᱟᱜ ᱠᱟᱱᱟ ᱛᱟᱨᱦᱚᱸ ᱟᱞᱮ ᱥᱮᱫ ᱜᱮ ᱢᱟᱱᱮ ᱟᱥᱟᱢ ᱨᱤᱜᱤ
ᱟᱪᱪᱷᱟ ᱟᱪᱪᱷᱟ᱾
ᱨᱤᱭᱮᱢ ᱠᱚ ᱟᱹᱜᱩ ᱞᱮᱫᱮᱭᱟ ᱵᱟᱝ ᱚᱝᱠᱟ ᱱᱤᱫᱟᱹ ᱥᱮᱫ ᱠᱚ ᱫᱚᱦᱚ ᱞᱮᱫᱟ ᱚᱸᱰᱮ ᱠᱚᱫᱚ ᱱᱮ ᱦᱟᱱᱤ ᱟᱴᱴᱟ ᱜᱟᱱ ᱦᱟᱹᱨᱤ ᱦᱩᱭᱱᱟ ᱵᱟᱝ ᱫᱚ ᱱᱚᱭᱴᱟ ᱜᱟᱱ ᱦᱟᱹᱨᱤ ᱵᱚᱞᱮ ᱦᱟᱱᱤ ᱦᱟᱱᱤ ᱦᱟᱱᱰᱮ ᱥᱤᱨᱤᱧ ᱫᱟᱭ ᱟᱨ ᱱᱚᱛ ᱨᱮᱠᱚ ᱫᱚᱱ ᱵᱟᱲᱟᱭ ᱠᱟᱱᱟ ᱢᱟᱱᱮ ᱵᱟᱨᱦᱮ ᱨᱮᱫᱚ ᱟᱫᱚ ᱱᱚᱣᱟ ᱠᱚᱫᱚ ᱢᱚᱸᱡᱽ ᱦᱩᱭᱩᱜ ᱠᱟᱱᱟ ᱵᱟᱝ ᱦᱚᱸ ᱢᱟᱱᱮ ᱟᱞᱮ ᱥᱮᱫ ᱨᱮᱜᱮ ᱥᱟᱭᱤᱰ ᱧᱚᱜ ᱨᱮ
ᱦᱳᱭ᱾
ᱚᱱᱮ ᱢᱤᱴᱮᱡ ᱢᱤᱴᱮᱡ ᱠᱚᱲᱟ ᱠᱚ ᱜᱚᱡ ᱠᱮᱫᱮᱭᱟ ᱵᱚᱞᱮ ᱦᱩᱞ ᱢᱟᱦᱟ ᱨᱮ
ᱟᱪᱪᱷᱟ, ᱟᱹᱰᱤ ᱠᱷᱟᱨᱟᱯ ᱞᱤᱧ ᱵᱩᱡᱷᱟᱹᱣ ᱠᱮᱫᱟ ᱱᱚᱣᱟ ᱟᱡᱚᱢ ᱠᱟᱛᱮᱫ ᱫᱚ
ᱱᱚᱣᱟ ᱠᱚᱫᱚ ᱢᱟᱱᱮ ᱱᱤᱫᱟᱹ ᱫᱚᱦᱚᱭᱮᱫ ᱠᱟᱱ ᱛᱮᱜᱮ ᱛᱷᱚᱨ ᱦᱩᱭᱩᱜ ᱠᱟᱱᱟ ᱵᱟᱝ ᱫᱤᱱ ᱨᱮᱠᱚ ᱫᱚᱦᱚ ᱠᱷᱚᱱ ᱱᱚᱣᱟ ᱱᱚᱣᱟ ᱫᱚ ᱵᱟᱝ ᱦᱩᱭᱩᱜᱼᱟ᱾
ᱦᱳᱭ ᱦᱳᱭ ᱜᱚᱝᱠᱮ ᱟᱞᱮ ᱥᱮᱱ ᱫᱚ ᱱᱚᱝᱠᱟ ᱫᱚ ᱵᱟᱝᱟ ᱦᱩᱭᱩᱜ ᱛᱟᱦᱮᱸᱱᱟ, ᱡᱮ ᱡᱮ ᱟᱵᱮᱱ ᱵᱮᱱ ᱞᱟᱹᱭ ᱠᱮᱫᱟ ᱡᱮ ᱯᱨᱳᱜᱨᱟᱢ ᱦᱩᱭᱩᱜ ᱛᱟᱦᱮᱱ ᱜᱮᱭᱟ ᱥᱮ ᱪᱮᱫᱮᱠᱟ ᱪᱷᱟᱯᱨᱤ ᱯᱨᱳᱜᱨᱟᱢ ᱠᱚ ᱜᱚᱝᱠᱮ ᱟᱞᱮ ᱥᱮᱫ ᱫᱚ ᱪᱮᱫ ᱞᱤᱧ ᱞᱟᱹᱭᱟ ᱢᱟᱱᱮ ᱱᱚᱣᱟ ᱡᱟᱦᱟᱸ ᱛᱤᱱᱟᱹᱜ ᱟᱞᱮᱭᱟᱜ ᱤᱭᱟᱹ ᱨᱮᱱᱟᱜ ᱢᱟᱱᱮ ᱡᱟᱦᱟ ᱟᱞᱮ ᱡᱮᱞᱟ ᱜᱟᱱ ᱫᱚᱞᱮ ᱦᱳᱭ ᱥᱮ ᱪᱮᱫ ᱢᱟᱱᱮ ᱱᱚᱣᱟ ᱡᱮᱞᱟ ᱵᱷᱤᱛᱤᱨ ᱨᱮᱫᱚ ᱯᱨᱳᱨᱟᱢ ᱫᱚ ᱢᱟᱱᱟ ᱜᱮᱭᱟ ᱮᱠᱟᱞᱜᱮ ᱢᱟᱱᱟ ᱜᱮᱭᱟ ᱢᱟᱱᱮ ᱧᱤᱫᱟᱹ ᱵᱚᱞ ᱱᱚᱣᱟ᱾ ᱪᱷᱟᱹᱯᱨᱤ ᱡᱤᱱᱤᱥ ᱠᱚᱫᱚ ᱦᱩᱭᱩᱜᱼᱟ᱾ ᱡᱮ ᱠᱚᱨᱟᱣ ᱠᱚ ᱱᱚᱝᱠᱟ ᱵᱟᱦᱨᱮ ᱠᱚᱨᱮ ᱠᱚ ᱠᱚᱨᱟᱣ ᱫᱟᱲᱮᱭᱟᱜᱼᱟ᱾ ᱠᱤᱱᱛᱩ ᱱᱚᱣᱟ ᱯᱷᱟᱱᱥᱮᱱ ᱠᱚᱫᱚ ᱮᱠᱟᱞ ᱢᱟᱱᱟ ᱜᱮᱭᱟ ᱱᱚᱣᱟ ᱫᱚ ᱱᱤᱛᱚᱜ ᱠᱷᱚᱱᱟᱜ ᱫᱚ ᱵᱟᱝ᱾ ᱟᱹᱰᱤ ᱡᱟᱹᱥᱛᱤ ᱠᱷᱚᱱᱟᱜ ᱟᱹᱰᱤ ᱯᱟᱹᱦᱤᱞ ᱠᱷᱚᱱᱟᱜ ᱜᱮ ᱱᱚᱣᱟ ᱫᱚ ᱵᱚᱱᱫᱚ ᱠᱟᱫᱟ ᱠᱚ᱾
ᱟᱯᱮᱭᱟᱜ ᱮᱥᱴᱮᱰ ᱫᱚ ᱚᱠᱟ ᱥᱮᱫ ᱯᱟᱲᱟᱜ ᱠᱟᱱᱟ?
ᱢᱤᱫ ᱫᱷᱟᱣ ᱜᱚᱝᱠᱮ ᱪᱮᱫᱠᱟ
ᱞᱟᱭ ᱫᱤᱧ ᱟᱯᱮᱭᱟᱜ ᱮᱥᱴᱮᱰ ᱫᱚ ᱚᱠᱟ ᱥᱮᱫ ᱯᱟᱲᱟᱜ ᱱᱟ᱾ ᱮᱥᱴᱮᱴ ᱮᱥᱴᱮᱴ᱾ ᱦᱮᱸ
ᱪᱤᱜᱠᱟ ᱵᱮᱱ ᱞᱟᱹᱭᱪᱚ ᱠᱮᱫᱟ ᱱᱟᱥᱮ ᱨᱚᱲ ᱜᱮᱫᱚᱜ ᱠᱟᱱ ᱛᱟᱵᱱᱟ ᱜᱚᱝᱠᱮ ᱵᱟᱝ ᱟᱸᱡᱚᱢᱚᱜ ᱠᱟᱱᱟ᱾
ᱢᱮᱱᱫᱟ ᱞᱤᱧ ᱟᱯᱮ ᱥᱴᱮᱴ ᱫᱚ ᱚᱠᱟ ᱥᱮᱫ ᱯᱟᱲᱟᱜ ᱠᱟᱱᱟ᱾
ᱠᱟᱹᱥᱤᱯᱩᱨ᱾
ᱢᱟᱥᱮ ᱴᱚᱞᱟ ᱵᱮᱱ ᱞᱟᱹᱭᱮᱫ ᱠᱟᱱ ᱮᱥᱴᱮᱴ ᱥᱥᱴᱮᱴ?
ᱜᱚᱝᱠᱮ ᱱᱚᱣᱟ ᱫᱚ ᱞᱟᱹᱭ ᱫᱚ ᱵᱟᱝ ᱜᱟᱱᱚᱜᱟ ᱚᱱᱟ ᱛᱮᱜᱮ ᱡᱟᱹᱥᱛᱤ ᱫᱚ ᱴᱟ ᱫᱚ ᱵᱟᱞᱤᱧ ᱞᱟᱹᱭ ᱫᱟᱲᱮᱭᱟᱜ ᱠᱟᱱᱟ᱾
ᱵᱟᱝ ᱜᱟᱱᱚᱜᱼᱟ᱾ ᱢᱟᱱᱮ ᱚᱱᱟ ᱠᱚᱢᱟ ᱠᱚ ᱢᱮᱱ ᱜᱮᱭᱟ ᱠᱚ ᱵᱟᱝ ᱢᱟᱱᱮ ᱚᱱᱠᱟ ᱴᱚᱞᱟ ᱠᱚ ᱵᱚᱞᱮ ᱵᱟᱢ ᱨᱚᱲ ᱫᱟᱲᱮᱭᱟᱜᱼᱟ᱾
ᱦᱳᱭ᱾ ᱞᱟᱹᱭ ᱟᱵᱮᱱ ᱠᱟᱱᱟᱞᱤᱧ ᱛᱚ ᱡᱮᱞᱟ ᱫᱚ ᱦᱩᱭᱩᱜ ᱛᱟᱞᱮᱭᱟ ᱠᱟᱥᱤᱯᱩᱨ ᱛᱷᱟᱱᱟ ᱫᱚ ᱯᱩᱨᱩᱞᱤᱭᱟᱹ ᱤᱭᱟᱹ ᱡᱮᱞᱟ ᱫᱚ ᱯᱩᱨᱩᱞᱤᱭᱟᱹ ᱛᱷᱟᱱᱟ ᱫᱚ ᱠᱟᱥᱤᱯᱩᱨ᱾
ᱛᱚᱵᱮ ᱴᱷᱤᱠ ᱜᱮ ᱦᱩᱭᱩᱜ ᱠᱟᱱᱟ᱾ ᱢᱟᱱᱮ ᱮᱴᱟᱜ ᱞᱤᱧ ᱠᱩᱞᱤ ᱞᱮᱫ ᱵᱮᱱᱟ ᱵᱟᱵᱮᱱ ᱵᱩᱡᱷᱟᱹᱣ ᱞᱮᱫ ᱥᱮ ᱟᱵᱮᱱ?
ᱵᱩᱡᱽ ᱫᱚᱞᱤᱧ ᱵᱩᱡᱷᱟᱹᱣ ᱠᱮᱫᱟ ᱟᱫᱚ ᱛᱟᱦᱚᱞᱮ ᱞᱟᱹᱭ ᱫᱚ ᱵᱟᱞᱤᱧ ᱫᱟᱲᱮᱭᱟᱜ ᱠᱟᱱᱟ ᱦᱳᱭ ᱥᱮ ᱪᱮᱫᱟᱜ ᱥᱮ ᱢᱤᱫᱴᱮᱱ ᱫᱟᱫᱟ ᱦᱚᱲᱮ ᱞᱟᱹᱭ ᱠᱟᱫ ᱞᱤᱧᱟᱹ ᱡᱮ ᱱᱚᱣᱟ ᱟᱢᱟᱜ ᱱᱤᱡᱮ ᱨᱮᱱᱟᱜ ᱰᱚᱠᱩᱢᱮᱱᱴᱥ ᱡᱟ ᱠᱤᱪᱷᱩ ᱢᱮᱱᱟᱜ ᱠᱟᱫᱟ ᱚᱱᱟ ᱠᱚ ᱞᱟᱹᱭ ᱵᱟᱨᱚᱱ ᱜᱮᱭᱟ ᱥᱮ ᱪᱮᱜ? ᱪᱮᱠᱟ ᱪᱮᱫᱠᱟ ᱱᱚᱣᱟ ᱮᱯᱥ ᱨᱮᱱᱟᱜ ᱠᱤᱪᱷᱩᱴᱟ ᱱᱤᱭᱚᱢ ᱢᱮᱱᱟᱜ ᱠᱟᱫᱟ ᱚᱝᱠᱟ ᱜᱮ᱾
ᱦᱮᱸ ᱚᱱᱟ ᱢᱟᱞᱤᱧ ᱵᱩᱡᱷᱟᱹᱣᱮᱫ ᱠᱟᱱᱜᱮ ᱡᱮ ᱢᱟᱱᱮ ᱚᱱᱟ ᱡᱮᱞᱟ ᱠᱚᱜᱮ ᱦᱟᱸᱜ ᱢᱟᱱᱮ ᱵᱟᱠᱚ ᱢᱮᱱᱟ ᱡᱮᱞᱟ ᱠᱩ ᱢᱟᱱᱮ ᱴᱚᱞᱟ ᱠᱩ᱾ ᱥᱮ ᱚᱱᱠᱟᱜᱮ ᱢᱟᱱᱮ ᱱᱤᱡᱮᱨᱟᱜ ᱤᱭᱟᱹ ᱧᱩᱛᱩᱢ ᱚᱱᱠᱟ ᱯᱷᱳᱱ ᱱᱚᱢᱵᱚᱨ ᱚᱱᱠᱟᱜ ᱜᱮ ᱵᱟᱠᱚ ᱢᱮᱱᱟ ᱢᱟᱱᱮ ᱩᱱᱟᱹᱜ ᱡᱮ ᱫᱚᱠᱚ ᱵᱚᱞᱮ ᱠᱚ ᱞᱟᱹᱭ ᱜᱮᱭᱟ ᱚᱱᱠᱟ ᱠᱚ ᱢᱮᱱ ᱫᱟ ᱟᱫᱚ ᱚᱱᱟᱛᱮᱞᱤᱧ ᱠᱩᱞᱤ ᱞᱟᱜᱟ ᱞᱮᱜ ᱢᱮᱭᱟ᱾
ᱟᱪᱪᱷᱟ ᱟᱪᱪᱷᱟ ᱵᱩᱡᱽ ᱫᱚᱞᱤᱧ ᱵᱩᱡᱷᱟᱹᱣ ᱞᱮᱫ ᱜᱮᱭᱟ ᱟᱫᱚ ᱛᱟ ᱥᱟᱡᱮ ᱜᱮ ᱵᱟᱹᱞᱤᱧ ᱞᱟᱹᱭ ᱫᱟᱲᱮᱭᱟᱜ ᱵᱟᱹᱞᱤᱧ ᱞᱟᱹᱭ ᱞᱮᱫᱟ ᱪᱮᱫᱟᱜ ᱥᱮ ᱵᱟᱨᱚᱱ ᱜᱮᱭᱟ ᱮᱭ ᱠᱟᱨᱚᱱ ᱛᱮ ᱮᱯ ᱨᱮ ᱱᱚᱣᱟ ᱫᱚ ᱵᱟᱝ ᱠᱚ ᱤᱭᱟᱹᱭ ᱛᱟᱦᱮᱱ ᱜᱮᱭᱟ ᱥᱮ ᱪᱮᱫᱠᱟ ᱫᱟᱫᱟ ᱦᱚᱲ ᱢᱤᱫᱴᱮᱱ ᱫᱟᱫᱟ ᱦᱚᱲ ᱢᱟᱱᱮ ᱢᱮᱱᱟᱭ ᱠᱟᱫ ᱞᱟᱹᱭᱟᱜᱞᱤᱧ ᱛᱟᱦᱮᱱᱟ ᱱᱚᱝᱠᱟ ᱱᱚᱝᱠᱟ ᱡᱮ ᱱᱚᱣᱟ ᱠᱚᱠᱚ ᱠᱩᱞᱤ ᱞᱮᱠᱷᱟᱱ ᱫᱚ ᱟᱞ ᱵᱮᱱ ᱞᱟᱹᱭᱟ ᱡᱮ ᱮᱴᱟᱜ ᱥᱮᱱ ᱜᱮ ᱦᱳᱭᱛᱳ ᱚᱱᱟ ᱨᱮᱱᱟᱜ ᱡᱟᱦᱟᱸ ᱠᱩᱞᱤᱭᱮᱫ ᱵᱮᱱᱟ ᱚᱱᱟ ᱨᱮᱱᱟᱜ ᱫᱤᱛᱤᱭᱚ ᱩᱯᱚᱞᱚᱵᱽᱫᱤ ᱛᱮ ᱟᱵᱮᱱᱟᱜ ᱤᱭᱟᱹ ᱮᱢᱟᱜ ᱵᱮᱱ ᱩᱯᱨᱩᱢ ᱮᱢᱟᱜ ᱵᱮᱱ᱾
ᱦᱩᱸ ᱦᱩᱸ᱾ ᱵᱩᱡᱷᱟᱹᱣ ᱠᱮᱫᱟᱞᱤᱧ᱾
ᱛᱚᱵᱮ ᱢᱟ ᱮᱴᱟᱜ ᱨᱮᱞᱟᱟᱝ ᱨᱚᱲᱟ ᱱᱚᱣᱟ ᱠᱚ ᱨᱮᱜᱮ ᱫᱚ ᱵᱟᱞᱟᱝ ᱟᱹᱪᱩᱨ ᱵᱟᱲᱟᱭᱟ ᱩᱱᱟᱹᱜ ᱡᱟᱹᱥᱛᱤ ᱫᱚ ᱥᱮ ᱪᱮᱫ ᱵᱮᱱ ᱢᱮᱱᱫᱟ?
ᱦᱳᱭ᱾ ᱚᱻ ᱤᱭᱟᱹ ᱱᱤᱭᱟᱹ ᱞᱟᱝ ᱠᱟᱛᱷᱟᱜ ᱠᱟᱱ ᱛᱟᱦᱮᱱᱟ ᱦᱳᱭ ᱥᱮ ᱚᱱᱟ ᱯᱟᱛᱟ ᱪᱷᱟᱛᱟ ᱱᱤᱭᱟᱹ ᱵᱟᱝ ᱥᱮ?
ᱦᱮᱸ ᱦᱮᱸ᱾
ᱟᱪᱪᱷᱟ ᱛᱟᱦᱚᱞᱮ ᱜᱚᱝᱠᱮ, ᱞᱟᱹᱭ ᱫᱟᱹᱞᱤᱧ ᱡᱮ ᱚᱱᱛᱮ ᱫᱚ ᱯᱚᱨᱚ ᱨᱚᱵᱽ ᱠᱚᱫᱚ ᱱᱚᱝᱠᱟ ᱡᱮᱢᱚᱱ ᱟᱹᱞᱤᱧ ᱞᱤᱧ ᱞᱟᱹᱭ ᱠᱮᱫᱟ ᱱᱚᱛᱮ ᱫᱚ ᱱᱟᱯᱟᱭ ᱜᱮ ᱦᱩᱭᱩᱜ ᱛᱟᱦᱮᱱᱟ ᱡᱟᱦᱟᱸ ᱠᱤᱪᱷᱩ ᱨᱮᱜᱮ ᱵᱟᱯᱞᱟ ᱠᱚᱦᱚᱸ ᱢᱟᱱᱮ ᱟᱞᱮ ᱴᱚᱞᱟ ᱨᱮᱫᱚ ᱵᱟᱯᱞᱟ ᱠᱚᱦᱚᱸ ᱟᱹᱰᱤ ᱡᱟᱹᱥᱛᱤ ᱩᱱᱟᱹᱜ ᱡᱟᱹᱥᱛᱤ ᱫᱚ ᱚᱱᱟ ᱪᱮᱫ ᱜᱮ ᱠᱟᱱᱟ ᱦᱮᱸᱥᱮ ᱵᱟᱝ?
ᱦᱩᱸ ᱟᱪᱪᱷᱟ, ᱵᱟᱯᱞᱟ ᱨᱮᱫᱚ ᱛᱩᱢᱫᱟᱜ ᱴᱟᱢᱟᱠ ᱛᱮᱜᱮ ᱯᱮ ᱮᱱᱮᱡᱚᱜᱼᱟ ᱥᱮ ᱚᱱᱠᱟ ᱤᱭᱟᱹᱛᱮ? ᱵᱚᱠᱥ ᱛᱮ᱾
ᱜᱚᱝᱠᱮ᱾ ᱡᱚᱛᱚ ᱡᱚᱛᱚ ᱛᱮᱦᱚᱸ ᱪᱮᱫᱟᱜ ᱥᱮ ᱜᱚᱜᱚ ᱛᱟᱠᱚ ᱦᱚᱸ ᱢᱮᱱᱟᱜ ᱠᱚᱣᱟ ᱩᱱᱠᱩ ᱠᱚᱦᱚᱸ ᱨᱩᱥᱤᱠᱟ ᱦᱚᱲ ᱠᱟᱱᱟ ᱠᱚ᱾ ᱩᱱᱠᱩ ᱫᱚ ᱟᱵᱚ ᱠᱷᱚᱱ ᱫᱚ ᱵᱮᱥᱤ ᱵᱷᱟᱹᱞᱤ ᱜᱮᱠᱚ ᱡᱮ ᱚᱠᱟᱴᱟᱜ ᱠᱚᱨᱟᱣ ᱞᱮᱠᱷᱟᱱ ᱚᱠᱟᱴᱟᱜ ᱵᱷᱟᱞᱮᱼᱟ ᱟᱨ ᱚᱠᱟᱴᱟᱜ ᱪᱮᱠᱟ ᱞᱮᱠᱷᱟᱱ ᱚᱠᱟᱴᱟᱜ ᱱᱟᱯᱟᱭᱟ ᱦᱳᱭ ᱥᱮ? ᱛᱟᱦᱞᱮ ᱡᱚᱛᱚ ᱠᱤᱪᱷᱩ ᱜᱮ ᱩᱱᱠᱩ ᱫᱚᱠᱚ ᱵᱟᱲᱟᱭ ᱛᱮ ᱢᱟᱱᱮ ᱮᱭ ᱠᱟᱨᱚᱱ ᱛᱮᱦᱚᱸ ᱵᱚᱠᱥ ᱛᱮᱦᱚᱸᱠᱚ ᱮᱱᱮᱡ ᱮᱱᱮᱡ ᱫᱚᱠᱚ ᱮᱱᱮᱡ ᱪᱚᱣᱟᱜ ᱜᱮᱭᱟ ᱟᱫᱚ ᱪᱮᱫᱟᱜ ᱢᱮᱱᱟ ᱵᱟᱝ ᱫᱚ ᱟᱫᱚ ᱱᱤᱡᱮᱨ ᱤᱪᱪᱷᱟᱹ ᱢᱚᱛᱚ ᱞᱮᱠᱟ ᱫᱚ ᱵᱟᱝᱼᱟ ᱪᱮᱫᱟᱜ ᱥᱮ ᱠᱚ ᱦᱚ ᱜᱚᱜᱚ ᱛᱟᱠᱚ ᱦᱚᱸ ᱨᱟᱹᱥᱠᱟᱹ ᱨᱮᱱᱟᱜ ᱢᱚᱱ ᱢᱮᱱᱟᱜ ᱠᱟᱫ ᱛᱟᱠᱚᱜᱮᱭᱟ ᱚᱱᱟ ᱦᱚᱛᱮᱡ ᱛᱮ ᱜᱚᱜᱚ ᱛᱟᱠᱚᱦᱚᱸ ᱠᱚ ᱨᱟᱹᱥᱠᱟᱹᱭ ᱛᱟᱦᱮᱱ ᱜᱮᱭᱟ ᱪᱟᱹᱞᱩ ᱠᱮᱫ ᱜᱮᱠᱚ᱾ ᱜᱷᱟᱹᱲᱤ ᱜᱟᱱ ᱳᱭ ᱮᱠ ᱫᱩ ᱜᱷᱚᱱᱴᱟ ᱛᱟᱯᱚᱨᱮ ᱦᱚᱭᱛᱳ ᱜᱚᱜᱚ ᱛᱟᱠᱚ ᱮᱱᱮᱡ ᱮᱱ ᱜᱮ ᱡᱟᱦᱟᱸ ᱛᱤᱱᱟᱹᱜ ᱷᱟᱹᱲᱤᱡ ᱠᱚ ᱮᱱᱮᱡ ᱮᱱᱟ ᱮᱱᱮᱡ ᱱᱟᱠᱚ ᱟᱨ ᱠᱷᱟᱱ ᱫᱚ ᱵᱟᱠᱚ ᱮᱱᱮᱡ ᱠᱷᱟᱡ ᱫᱚ ᱵᱚᱠᱥ ᱢᱟ ᱢᱮᱱᱟᱜ ᱜᱮ᱾
ᱦᱩᱸ᱾ ᱛᱚᱵᱮ ᱪᱮᱫ ᱞᱤᱧ ᱠᱩᱞᱤ ᱵᱤᱱᱟ ᱟᱨ ᱢᱟ ᱟᱵᱤᱱ ᱨᱚᱲ ᱵᱤᱱ ᱛᱷᱚᱲᱟ ᱜᱟᱱ᱾
ᱚ ᱟᱪᱪᱷᱟ ᱞᱟᱹᱭ ᱫᱟᱞᱤᱧ ᱛᱟᱦᱚᱞᱮ ᱜᱚᱝᱠᱮ ᱚᱱᱛᱮ ᱫᱚ ᱡᱟᱦᱟᱸ ᱠᱤᱪᱷᱩ ᱨᱮᱜᱮ ᱧᱮᱞ ᱵᱮᱱ ᱯᱨᱳᱜᱨᱟᱢ᱾ ᱯᱨᱳᱜᱨᱟᱢ ᱱᱤᱭᱮ ᱱᱮᱛᱟᱨ ᱫᱚ ᱵᱮᱥᱤ ᱪᱟᱹᱞᱩᱜ ᱠᱟᱱᱟ ᱳᱭ ᱡᱟᱦᱟᱸ ᱯᱷᱟᱱᱥᱮᱱ ᱠᱚ ᱦᱳᱭᱳᱜ ᱠᱟᱱᱟ ᱦᱳᱭᱥᱮ᱾ ᱧᱮᱞ ᱵᱮᱱ ᱡᱟᱦᱟᱸ ᱨᱮᱜᱮ ᱦᱳᱭᱳᱜ ᱠᱟᱱᱟ ᱡᱟ ᱠᱤᱪᱷᱩ ᱫᱚ ᱵᱟᱝ ᱡᱟᱦᱟᱱᱟᱜ ᱫᱚ ᱵᱟᱝ ᱡᱟᱦᱟᱱᱟᱜ ᱜᱷᱚᱴᱟᱜ ᱠᱟᱱᱟ ᱧᱮᱞ ᱵᱮᱱ ᱤᱥ ᱤᱱᱥᱴᱟᱜᱨᱟᱢ ᱨᱮᱦᱚᱸ ᱱᱮᱛᱟᱨ ᱫᱚ ᱟᱹᱰᱤ ᱡᱟᱹᱥᱛᱤ ᱴᱨᱮᱱᱰᱤᱝ ᱪᱟᱞᱟᱜ ᱠᱟᱱᱟ ᱪᱮᱫᱟᱜ ᱤᱱᱥᱴᱟ ᱚᱯᱮᱱ ᱛᱚᱨᱟ ᱡᱮᱢᱚᱱ ᱯᱨᱳᱜᱨᱟᱢᱼᱼ ᱟᱢᱼᱼ ᱠᱚᱨᱮᱱᱟᱜ ᱵᱷᱤᱰᱤᱭᱳ ᱮᱛᱚ ᱡᱟᱹᱥᱛᱤ ᱠᱷᱟᱨᱟᱯ ᱟᱲᱟᱜ ᱫᱟᱥᱮ ᱚᱱᱟ ᱠᱚ ᱱᱤᱭᱮ ᱠᱟᱹᱴᱤᱡ ᱵᱮᱱ ᱞᱟᱹᱭ ᱚᱪᱚ ᱫᱟᱲᱮᱭᱟᱜ-ᱟ᱾ ᱠᱷᱟᱱ ᱟᱵᱮᱱ
ᱢᱟᱱᱮ ᱤᱱᱥᱴᱟᱜᱨᱟᱢ ᱨᱮ ᱛᱮᱦᱮᱧ ᱜᱟᱯᱟ ᱢᱟᱱᱮ ᱤᱱᱥᱴᱟᱜᱨᱟᱢ ᱨᱮᱱᱟᱜ ᱞᱤᱝᱠ ᱢᱟᱱᱮ ᱦᱮᱸ ᱢᱟᱱᱮ ᱟᱹᱣᱲᱤ ᱜᱮᱠᱚ ᱟᱯᱞᱳᱰ ᱮᱫ ᱛᱟᱵᱚᱱᱟ ᱟᱵᱚ ᱦᱚᱲ ᱠᱚ ᱢᱟᱱᱮ ᱵᱟᱝ? ᱟᱜᱮ ᱚᱠᱚᱭ ᱠᱚᱫᱚ ᱞᱚᱥᱚᱫ ᱠᱚᱨᱮ ᱠᱚ ᱮᱱᱮᱡᱚᱜ ᱠᱟᱱᱟ ᱚᱱᱟ ᱠᱚᱠᱚ ᱟᱯᱞᱳᱰ ᱞᱚᱰᱟ ᱪᱷᱟᱹᱯᱨᱤ ᱠᱚ ᱚᱠᱚᱭ ᱫᱚ ᱚᱠᱟ ᱞᱮᱠᱟ ᱪᱚᱝ ᱮ ᱮᱱᱮᱡᱚᱜ ᱠᱟᱱᱟ ᱥᱮ? ᱠᱚᱲᱟ ᱥᱟᱶᱮ ᱥᱟᱵ ᱠᱟᱛᱮᱫ ᱮᱱᱮᱡᱚᱜ ᱠᱟᱱᱟᱭ ᱪᱮᱫ ᱠᱚᱪᱚᱝ ᱠᱷᱟᱡ ᱢᱟᱱᱮ ᱦᱟᱹᱲᱩᱵᱚᱜ ᱠᱟᱱᱟᱭ ᱪᱤᱠᱟᱣ ᱠᱟᱱᱟᱭ᱾ ᱚᱱᱠᱟ ᱜᱮ ᱢᱟᱱᱮ ᱵᱷᱤᱰᱭᱳ ᱠᱟᱛᱮᱜ ᱠᱚ ᱟᱯᱞᱳᱰ ᱫᱟ ᱟᱫᱚ ᱱᱚᱣᱟ ᱠᱚᱜᱮ ᱢᱟᱱᱮ ᱟᱵᱚᱣᱟᱜ ᱜᱮ ᱢᱤᱫᱴᱮᱡ ᱢᱟᱱ ᱥᱚᱱᱢᱟᱱ ᱨᱮᱱᱟᱜ ᱤᱭᱟᱹ ᱠᱟᱱᱟ ᱵᱟᱝ? ᱞᱟᱹᱴᱩ ᱞᱟᱹᱴᱩ ᱦᱚᱲ ᱠᱚ ᱧᱮᱞ ᱟᱠᱚ᱾ ᱞᱟᱹᱴᱩ ᱞᱟᱹᱴᱩ ᱦᱚᱲ ᱠᱚ ᱧᱮᱞ ᱟᱠᱚ ᱢᱮᱱᱟ ᱠᱚ ᱱᱩᱠᱩ ᱪᱮᱞᱮ ᱠᱟᱱᱟ ᱠᱚ ᱱᱩᱠᱩ ᱫᱚ ᱢᱮᱱᱟᱠᱚ ᱵᱟᱝ ᱥᱟᱱᱛᱟᱞ ᱠᱟᱱᱟ ᱠᱚ ᱛᱚ ᱟᱵᱚᱣᱟᱜ ᱜᱮ ᱢᱤᱫᱴᱮᱡ ᱤᱭᱟᱹ ᱢᱟᱼᱼ ᱢᱚᱛ ᱨᱮᱱᱟᱜ ᱠᱟᱛᱷᱟ ᱠᱟᱱᱟ ᱵᱟᱝ? ᱚᱱᱟ ᱠᱚᱫᱚ ᱵᱷᱟᱹᱜᱤ ᱵᱟᱝ ᱦᱩᱭᱩᱜ ᱠᱟᱱᱟ ᱟᱹᱞᱤᱧᱟᱜ ᱤᱭᱟᱹ ᱛᱮᱫᱚ
ᱦᱳᱭ ᱟᱹᱞᱤᱧ ᱫᱚ ᱱᱚᱝᱠᱟᱞᱤᱧ ᱞᱟᱹᱭ ᱦᱚᱪᱚᱭᱟ ᱡᱮ
ᱯᱨᱳᱜᱨᱟᱢ ᱦᱩᱭᱩᱜ ᱠᱟᱱᱟ ᱦᱩᱭᱪᱚᱣᱟᱱ ᱡᱚᱛᱚ ᱠᱤᱪᱷᱩ ᱜᱮ ᱦᱩᱭᱩᱜ ᱠᱟᱱᱟ ᱦᱩᱭᱪᱚᱣᱟᱱ ᱡᱮ ᱯᱨᱳᱜᱨᱟᱢ ᱦᱚ ᱢᱟᱱᱟ ᱜᱮᱭᱟ ᱮᱢᱚᱱ ᱡᱤᱱᱤᱥ ᱫᱚ ᱵᱟᱝ ᱠᱟᱱᱟ ᱦᱳᱭ ᱥᱮ᱾
ᱡᱟᱛᱮ ᱟᱢ ᱱᱚᱝᱠᱟ ᱠᱤᱪᱷᱩ ᱡᱟᱛᱮ ᱟᱢ ᱯᱨᱳᱜᱨᱟᱢ ᱦᱩᱭᱩᱜ ᱨᱮ ᱡᱟᱛᱮ ᱛᱮ ᱚᱠᱚᱭ ᱜᱮ ᱪᱮᱫ ᱠᱚ ᱡᱟᱦᱟᱱᱟᱜ ᱡᱤᱱᱤᱥ ᱠᱚ ᱵᱟᱠᱚ ᱢᱮᱱ ᱫᱟᱲᱮᱭᱟᱢ ᱢᱟ ᱟᱢ ᱦᱮᱞᱟᱜ ᱢᱮ ᱯᱨᱳᱜᱨᱟᱢ ᱧᱮᱞ ᱢᱚᱡᱽ ᱛᱮ ᱮᱱᱮᱡ ᱢᱮ᱾ ᱨᱟᱹᱥᱠᱟᱹᱭ ᱢᱮ ᱪᱮᱫᱟᱜ ᱵᱟᱝ ᱨᱟᱹᱥᱠᱟᱹ ᱨᱮᱱᱟᱜ ᱵᱮᱯᱟᱨ ᱫᱚ ᱡᱚᱛᱚ ᱦᱚᱲᱜᱮ ᱠᱟᱱᱟ ᱚᱱᱟ ᱫᱚ ᱚᱠᱚᱭᱟᱜ ᱚᱠᱚᱭᱟᱜ ᱦᱚᱸ ᱵᱟᱝ ᱛᱟᱦᱮᱱᱟ ᱡᱮ ᱵᱤᱱᱟᱹ ᱨᱟᱹᱥᱠᱟᱹ ᱛᱮᱫᱚ ᱚᱠᱚᱭ ᱦᱚᱸ ᱡᱟᱦᱟᱸ ᱠᱚᱨᱮ ᱪᱟᱞᱟᱣ ᱞᱮᱱᱠᱷᱟᱱ ᱡᱟᱦᱟᱸᱛᱮ ᱪᱟᱞᱟᱜᱼᱟ ᱩᱱᱤ ᱵᱤᱱᱟᱹ ᱨᱟᱹᱥᱠᱟᱹ ᱛᱮᱫᱚ ᱵᱟᱭ ᱪᱟᱞᱟᱜ-ᱟ᱾ ᱟᱨ ᱨᱟᱹᱥᱠᱟᱹ ᱵᱚᱞᱮ ᱟᱫᱚ ᱨᱟᱹᱥᱠᱟᱹ ᱵᱚᱞᱮ ᱟᱢᱟᱜ ᱦᱟᱠ ᱡᱟᱦᱟᱸ ᱟᱢᱟᱜ ᱱᱤᱡᱮᱨᱟᱜ ᱥᱚᱢᱢᱟᱱ ᱯᱟᱨᱚᱢᱮᱫ ᱛᱟᱢᱟ ᱚᱱᱟ ᱫᱚ ᱠᱷᱟᱨᱟᱯᱚᱜ ᱠᱟᱱᱟ ᱪᱮᱫᱟᱜ ᱥᱮ? ᱟᱢ ᱫᱚ ᱯᱨᱳᱜᱨᱟᱢᱼᱼ ᱯᱨᱳᱜᱨᱟᱢ ᱮᱢ ᱦᱮᱞᱟᱜ ᱠᱟᱱᱟ ᱡᱟᱦᱟᱱᱟᱜ ᱠᱚᱨᱮ ᱜᱮᱢ ᱠᱚᱨᱟᱣ ᱫᱟ ᱳᱭ ᱧᱮᱞ ᱵᱮᱱ ᱯᱨᱳᱜᱨᱟᱢ ᱦᱮᱞᱟᱣ ᱠᱟᱛᱮᱫ ᱢᱤᱫ ᱵᱟᱨᱭᱟ ᱵᱷᱤᱰᱭᱳ ᱠᱚᱨᱮ ᱞᱚᱥᱚᱫ ᱠᱚᱨᱮ ᱠᱚ ᱮᱠᱫᱚᱢ ᱞᱮᱠᱟ ᱠᱚ ᱪᱮᱫᱟᱜ ᱥᱮ ᱱᱚᱝᱠᱟ ᱫᱚ ᱟᱨ ᱵᱟᱝᱟ ᱵᱷᱟᱹᱞᱮᱭᱟ ᱱᱚᱝᱠᱟ ᱫᱚ ᱱᱚᱝᱠᱟ ᱨᱮᱫᱚ ᱚᱠᱚᱭᱟᱜ ᱪᱟᱞᱟᱜ-ᱟ ᱦᱳᱭᱛᱳ ᱟᱢ ᱫᱚ ᱵᱟᱝ ᱮᱢ ᱵᱩᱡᱷᱟᱹᱣ ᱫᱟᱲᱮᱭᱟᱜ ᱠᱟᱱᱟ ᱡᱮ ᱤᱧ ᱫᱚ ᱱᱚᱝᱠᱟᱭ ᱫᱤᱧ ᱤᱧ ᱫᱚ ᱤᱧᱟᱜ ᱨᱟᱹᱥᱠᱟᱹᱧ ᱠᱚᱨᱟᱣᱫᱟ ᱟᱢᱟᱜ ᱨᱟᱹᱥᱠᱟᱹ ᱧᱮᱞ ᱞᱮᱠᱷᱟᱡ ᱫᱚ ᱟᱢᱨᱮᱱ ᱟᱭᱳ ᱵᱟᱵᱟ ᱛᱟᱠᱚ ᱦᱮᱱᱟᱜ ᱠᱚᱣᱟ ᱩᱱᱠᱩ ᱡᱩᱫᱤ ᱠᱚ ᱧᱮᱞᱟ ᱚᱱᱟ ᱦᱚᱸ ᱴᱷᱤᱠᱟᱹᱱ ᱜᱮᱭᱟ ᱯᱟᱹᱦᱤᱞ ᱟᱨᱚ ᱡᱩᱫᱤ ᱟᱵᱮᱱ ᱨᱮᱱ ᱜᱤᱫᱽᱨᱟᱹ ᱠᱚᱠᱚ ᱦᱩᱭᱩᱜ ᱛᱟᱵᱤᱱᱟ ᱯᱚᱨᱮᱛᱮ ᱚᱱᱟ ᱩᱱᱠᱩ ᱡᱩᱫᱤ ᱠᱚ ᱧᱮᱞᱟ ᱩᱱᱠᱩ ᱟᱨᱦᱚᱸ ᱪᱮᱫ ᱠᱚ ᱢᱚᱱᱮᱭᱟ? ᱡᱮ ᱤᱧ ᱜᱚᱜᱚ ᱫᱚ ᱱᱚᱝᱠᱟᱱᱟ ᱥᱮ ᱚᱱᱠᱟᱱᱟ?
ᱦᱩᱸ ᱟᱹᱰᱤ ᱢᱟᱱᱮ ᱤᱭᱟᱹ ᱨᱮᱱᱟᱜ ᱜᱮ ᱱᱚᱝᱠᱟᱱᱤᱡ ᱠᱩᱲᱤ ᱫᱚ ᱟᱸᱫᱷᱟ ᱛᱮᱦᱚᱸ ᱵᱟᱝ ᱤᱭᱟᱹ ᱠᱚ ᱡᱟᱹᱨᱩᱲᱟ᱾
ᱦᱮᱸ ᱠᱩᱲᱤ ᱜᱤᱫᱽᱨᱟᱹ ᱢᱚᱛᱚ ᱱᱚᱣᱟ ᱫᱚ ᱠᱩᱲᱤ ᱜᱤᱫᱽᱨᱟᱹ
ᱢᱟᱱᱮ ᱵᱟᱱᱟᱨ ᱠᱚ ᱢᱮᱱᱟᱜ ᱠᱚᱜᱮᱭᱟ ᱦᱮᱸ ᱠᱚᱲᱟ ᱦᱚᱲ ᱦᱚᱸ ᱢᱮᱱᱟᱜ ᱠᱚᱣᱟ᱾ ᱦᱮ ᱥᱮ ᱵᱟᱝ?
ᱠᱚᱲᱟ ᱠᱚ ᱥᱟᱡᱼᱼ
ᱟᱫᱚ ᱱᱚᱣᱟ ᱫᱚ ᱜᱟᱨᱡᱮᱱᱟᱜ ᱜᱮ ᱵᱷᱩᱞ ᱧᱟᱢᱚᱜᱼᱟ ᱡᱮ ᱜᱟᱨᱡᱮᱱᱟᱜ ᱜᱮ ᱵᱷᱩᱞ ᱧᱟᱢᱚᱜᱼᱟ ᱦᱟᱹᱱᱤ ᱦᱮᱡ ᱦᱚᱪᱚ ᱟᱫᱮᱭᱟ ᱛᱚ ᱚᱱᱟ ᱨᱮᱜᱮ ᱥᱮᱱ
ᱦᱳᱭ ᱦᱳᱭ ᱟᱢᱨᱮᱱ ᱱᱤᱡᱮᱨᱮᱱ ᱜᱤᱫᱽᱨᱟᱹ ᱴᱷᱤᱠ ᱢᱚᱛᱚ ᱵᱟᱢ ᱫᱚᱦᱚᱟᱲᱮᱭᱟᱭ ᱠᱷᱟᱡ ᱫᱚ ᱚᱱᱠᱟ ᱜᱮ ᱦᱩᱭᱩᱜ-ᱟ ᱪᱮᱫᱟᱜ ᱥᱮ ᱟᱢ ᱢᱚᱸᱡᱽ ᱛᱮ ᱡᱩᱫᱤ ᱵᱟᱢ ᱯᱟᱞᱚᱱ ᱫᱟᱲᱮᱭᱟ ᱵᱟᱢ ᱥᱟᱥᱚᱱ ᱚᱱ ᱫᱟᱲᱮᱭᱟ-ᱜ ᱛᱟᱦᱚᱞᱮ ᱚᱱᱟ ᱫᱚ ᱚᱱᱠᱟ ᱜᱮ ᱦᱩᱭᱩᱜᱼᱟ ᱟᱢ ᱫᱚ ᱡᱩᱫᱤ ᱥᱟᱵᱠᱟᱢ ᱠᱚᱲᱟ ᱜᱤᱫᱽᱨᱟᱹ ᱫᱚ ᱪᱷᱟᱹᱲ ᱜᱮᱛᱟ ᱠᱚᱣᱟ ᱡᱟᱦᱟᱸ ᱠᱚ ᱥᱮᱜ ᱠᱚ ᱪᱟᱞᱟᱜ-ᱟ ᱩᱱᱠᱩ ᱫᱚ ᱜᱚᱜᱚ, ᱵᱟᱵᱟ ᱛᱟᱠᱚ ᱥᱟᱛᱮᱫ ᱫᱚ ᱧᱮᱞ ᱠᱚᱵᱮᱱ ᱱᱩᱱᱟᱹᱜ ᱫᱚ ᱵᱟᱠᱚ ᱫᱟᱬᱟᱱᱟ। ᱟᱨ ᱠᱩᱲᱤ ᱜᱤᱫᱽᱨᱟᱹ ᱫᱚ ᱪᱷᱟᱹᱲ ᱦᱚᱸ ᱢᱮᱱᱟᱜ ᱟᱠᱟᱫ ᱨᱮᱦᱚᱸ ᱩᱱᱟᱹᱜᱴᱟ ᱡᱟᱹᱥᱛᱤ ᱫᱚ ᱵᱟᱹᱱᱩᱜ ᱟᱠᱟᱫᱟ ᱪᱮᱫᱟᱜ ᱥᱮ ᱟᱨ ᱟᱫᱚᱢ ᱟᱫᱚᱢ ᱠᱩᱲᱤ ᱜᱤᱫᱽᱨᱟᱹ ᱫᱚ ᱢᱮᱱᱟᱜ ᱠᱚᱣᱟ ᱡᱮ ᱪᱷᱟᱹᱲ ᱡᱟᱦᱟᱸᱭ ᱠᱚ ᱧᱟᱢ ᱠᱮᱫᱟ ᱮᱠᱫᱚᱢ ᱟᱫᱚ ᱩᱱᱠᱩ ᱫᱚ ᱢᱟ ᱯᱷᱟᱱᱥᱮᱱ ᱴᱟᱺᱰᱤ ᱨᱮ ᱮᱭ ᱞᱚᱥᱚᱫ ᱠᱚ ᱠᱚᱨᱮ ᱡᱟᱦᱟᱱᱟᱜ ᱠᱚᱨᱮ ᱚᱱᱠᱟ ᱵᱟᱲᱟᱭ ᱢᱮ ᱟᱨ ᱱᱮᱛᱟᱨ ᱫᱚ ᱥᱳᱥᱟᱞ ᱢᱤᱰᱤᱭᱟ ᱡᱩᱜᱽ।
ᱛᱮᱦᱮᱸᱧ ᱜᱟᱯᱟ ᱟᱨ ᱢᱟᱱᱮ ᱟᱭᱩ ᱵᱟᱝ? ᱢᱮᱱᱫᱟᱞᱤᱧ ᱛᱤᱦᱤᱧ ᱜᱟᱯᱟ ᱟᱭᱩ, ᱵᱟᱵᱟᱣᱟᱜ ᱠᱟᱛᱷᱟ ᱦᱚᱸ ᱵᱟᱠᱚ ᱟᱸᱡᱚᱢᱫᱟ ᱡᱟᱹᱥᱛᱤ ᱛᱮ।
ᱦᱳᱭ᱾ ᱟᱨ ᱱᱮᱛᱟᱨ ᱫᱚ ᱥᱳᱥᱟᱞ ᱢᱤᱰᱤᱭᱟ ᱡᱩᱜᱽ ᱠᱟᱱᱟ ᱡᱟᱦᱟᱱᱟᱜ ᱜᱮ ᱱᱟᱥᱮᱱᱟᱜ ᱮᱢ ᱠᱷᱟᱨᱟᱯ ᱮᱢ ᱠᱟᱹᱢᱤ ᱟᱠᱟᱫᱟ ᱢᱟᱱᱮ ᱟᱢᱫᱚᱢ ᱟᱲᱟᱜᱚᱜ ᱠᱟᱱ ᱜᱮᱭᱟ। ᱠᱳᱱ ᱠᱚᱨᱟᱨ ᱱᱟᱭ ᱤᱱᱥᱴᱟᱜᱨᱟᱢ ᱳᱯᱮᱱ ᱠᱟᱜ-ᱟ ᱥᱮ ᱟᱢᱫᱚᱢ ᱧᱮᱸᱧᱟᱢᱚᱜ ᱠᱟᱱ ᱜᱮᱭᱟ ᱡᱮ ᱤᱧᱨᱮᱱ ᱫᱚᱠᱚ ᱟᱲᱟᱜ ᱠᱟᱫᱮ ᱛᱤᱧᱟᱹ ᱟᱫᱚ ᱯᱚᱨᱮᱛᱮ ᱟᱢᱫᱚ ᱚᱱᱟᱨᱮ ᱡᱩᱫᱤ ᱦᱮᱞᱟᱣ ᱠᱟᱛᱮ
ᱟᱫᱚ ᱥᱚᱢᱚᱭ ᱦᱩᱭᱮᱱ ᱥᱚᱢᱚᱭ ᱦᱩᱭᱱᱟ ᱵᱚᱭᱦᱟ?